ᱦᱳᱭ ᱪᱮᱠᱟᱭᱫᱟᱢ
ᱦᱮᱞᱳ ᱱᱚᱜᱚᱭ ᱱᱤᱛᱚᱜ ᱦᱳᱭ ᱦᱳᱭ ᱫᱩᱲᱩᱵ ᱵᱟᱲᱟ ᱜᱮ ᱦᱩᱭ ᱠᱟᱱᱟ ᱫᱩᱲᱩᱵ ᱵᱟᱲᱟ ᱫᱚ ᱵᱟᱝ ᱜᱤᱛᱤᱡ ᱵᱟᱲᱟ ᱦᱩᱭ ᱠᱟᱱᱟ ᱵᱚᱞᱮ
ᱚ ᱫᱟᱜ ᱵᱟᱝ ᱧᱩᱨᱩᱜ ᱠᱟᱱ ᱛᱮ?
ᱫᱟᱜ ᱵᱟᱭ ᱧᱩᱨᱦᱟᱹᱜ ᱠᱟᱱᱟ ᱟᱞᱮᱥᱮᱫ ᱫᱚ᱾
ᱢᱮᱱᱫᱟᱹᱧ ᱱᱤᱛ ᱫᱚ ᱫᱟᱜ ᱵᱟᱭ ᱦᱮᱸ ᱟᱞᱮ ᱫᱚ ᱧᱩᱨᱱᱟ ᱢᱤᱫ ᱚᱠᱛᱚ ᱟᱨ ᱱᱤᱛ ᱫᱚ
ᱟᱪᱪᱷᱟ ᱟᱪᱪᱷᱟ
ᱟᱪᱪᱷᱟ ᱟᱪᱪᱷᱟ ᱟᱞᱮᱥᱮᱫ ᱫᱚ ᱱᱚᱝᱠᱟ ᱫᱟᱜ ᱠᱚᱫᱚ ᱵᱟᱭ ᱧᱩᱨᱮᱫᱟ ᱛᱤᱦᱤᱧ ᱫᱚ ᱵᱟᱝ ᱧᱩᱨ ᱠᱟᱱᱟ ᱟᱫᱚ ᱯᱟᱞᱮ ᱦᱟᱸᱜ ᱧᱤᱫᱟᱹ ᱥᱮᱫ ᱦᱟᱸᱜ ᱧᱩᱨᱦᱩᱜ ᱠᱷᱟᱡ᱾
ᱦᱳᱭ
ᱟᱫᱚ ᱪᱮᱫ ᱠᱚᱯᱮ ᱠᱟᱹᱢᱤ ᱵᱟᱲᱟᱭᱫᱟ?
ᱪᱮᱫ ᱜᱮ ᱵᱟᱝ ᱱᱤᱛᱚᱜ ᱫᱚ ᱪᱟᱥ ᱨᱮᱭᱟᱜ ᱠᱟᱹᱢᱤ᱾ ᱦᱩᱲᱩ ᱞᱮ ᱛᱩᱫ ᱫᱟᱞᱮ ᱨᱚᱦᱚᱭ‌ ᱫᱟᱞᱮ᱾
ᱫᱟᱠᱟᱢ ᱤᱥᱤᱱ ᱠᱮᱫᱟ?
ᱫᱟᱜ ᱠᱟᱹᱴᱤᱡ ᱧᱚᱜ ᱛᱟᱦᱮᱸ ᱠᱟᱱᱟ ᱫᱟᱜ ᱜᱮ ᱠᱷᱟᱱ ᱫᱚ ᱵᱷᱟᱹᱜᱤ ᱜᱮ᱾
ᱟᱪᱪᱷᱟ ᱟᱪᱪᱷᱟ, ᱢᱮᱱᱫᱟᱹᱧ ᱫᱟᱠᱟᱢ ᱤᱥᱤᱱ ᱠᱮᱫᱟ?
ᱵᱟᱹᱵᱩᱭ ᱪᱚᱸᱫᱟ ᱠᱟᱜ-ᱟ ᱚᱲᱟᱜ ᱨᱮ᱾
ᱪᱚᱸᱫᱟᱣ ᱠᱟᱫᱟ᱾
ᱦᱳᱭ, ᱤᱧ ᱫᱚ ᱚᱱᱟ ᱜᱟᱰᱟ ᱥᱮᱫ ᱠᱟᱹᱴᱤᱡ ᱤᱧ ᱦᱮᱡ ᱠᱟᱱᱟ᱾
ᱜᱟᱰᱟ ᱥᱮᱫ ᱛᱩᱯᱩᱱ, ᱛᱩᱯᱩᱱ ᱜᱷᱟᱴ ᱨᱮ᱾
ᱦᱮᱸ ᱛᱳᱯᱳᱱ ᱜᱷᱟᱴ ᱨᱮ ᱢᱮᱱ ᱫᱚ ᱟᱹᱰᱤ ᱤᱭᱟᱹ ᱠᱟᱱ ᱛᱟᱦᱮᱱᱟ, ᱥᱤᱛᱩᱝ ᱠᱟᱱ ᱛᱟᱦᱮᱱᱟ ᱟᱫᱚ ᱛᱩᱯᱩᱱ ᱵᱟᱝ ᱦᱩᱭ ᱠᱟᱱᱟ ᱟᱨ ᱦᱩᱲᱩ ᱦᱚᱸ ᱚᱸᱰᱮ ᱫᱟᱜ ᱵᱟᱭ ᱛᱟᱜᱤᱭᱮ ᱠᱟᱱᱟ ᱟᱫᱚ ᱚᱱᱟ ᱛᱮ ᱛᱩᱫ- ᱤᱭᱟᱹ ᱜᱮ ᱠᱟᱹᱴᱤᱡ ᱛᱩᱫ ᱦᱩᱭᱱᱟ ᱞᱚᱜᱚᱱ ᱛᱩᱫ ᱛᱳᱯᱩᱭ ᱠᱟᱱᱟ ᱟᱫᱚ ᱛᱟᱦᱞᱮ ᱱᱤᱛᱩᱜ ᱛᱩᱯᱩ ᱠᱟᱛᱮ ᱟᱫᱚ ᱠᱟᱹᱢᱤ ᱫᱚ ᱵᱟᱝ ᱠᱟᱹᱢᱤ ᱦᱩᱭᱩᱜ-ᱟ᱾
ᱟᱪᱪᱷᱟ ᱟᱪᱪᱷᱟ ᱟᱪᱪᱷᱟ, ᱛᱩᱯᱩ ᱠᱟᱛᱮᱜ ᱛᱩᱯᱩ ᱠᱟᱛᱮ᱾ ᱟᱫᱚ ᱟᱞᱮ ᱫᱚ ᱵᱟᱞᱮ ᱨᱚᱦᱚᱭ ᱠᱟᱜ-ᱟ ᱮᱠᱷᱚᱱᱚ ᱫᱟᱜ ᱵᱟᱭ ᱫᱟᱜ ᱠᱟᱫᱟ ᱟᱞᱮ ᱥᱮᱫ ᱫᱚ᱾
ᱚ
ᱫᱟᱜ ᱫᱟᱜ ᱞᱮᱠᱷᱟᱱ ᱜᱮ ᱦᱟᱸᱜ ᱞᱮ ᱨᱚᱦᱚᱭ ᱟᱞᱮ ᱦᱚᱸ ᱫᱟᱜ ᱵᱟᱭ ᱫᱟᱜ ᱮᱜ ᱠᱟᱱᱟ ᱚᱱᱟ ᱠᱷᱟᱹᱛᱤᱨ ᱛᱮ ᱨᱚᱦᱚᱭ ᱠᱚ ᱵᱟᱝ ᱦᱩᱭᱩᱜ ᱠᱟᱱᱟ᱾ ᱱᱤᱛ ᱚᱠᱛᱚ ᱦᱟᱹᱵᱤᱡ ᱦᱚᱸ, ᱟᱫᱚ ᱟᱯᱮ ᱜᱮᱯᱮ ᱨᱚᱦᱚᱭᱫᱟ ᱟᱯᱮ ᱜᱮ ᱞᱟᱦᱟ ᱨᱮᱯᱮ ᱜᱮᱫ
ᱦᱮᱸ ᱟᱞᱮᱭᱟᱜ ᱫᱚ ᱡᱟᱦᱟᱸ ᱴᱷᱮᱡ ᱜᱮ ᱫᱟᱜ ᱠᱟᱹᱴᱤᱡ ᱞᱟᱜᱟᱜ ᱠᱟᱱᱟ ᱚᱸᱰᱮ ᱜᱮ ᱚᱱᱠᱟ ᱜᱮᱞᱮ ᱯᱟᱨᱚᱢ ᱠᱟᱜ ᱠᱟᱱᱟ᱾ ᱫᱟᱜ ᱠᱷᱟᱱᱮ ᱵᱷᱟᱹᱜᱮ ᱵᱟᱭ ᱫᱟᱜ ᱠᱷᱟᱱ ᱟᱨ ᱪᱤᱠᱟᱭ ᱟᱢ᱾ ᱟᱞᱮ ᱥᱮᱫ ᱫᱚ ᱩᱱᱟᱹᱜ ᱮᱠᱴᱟ ᱫᱚ ᱵᱟᱭ ᱫᱟᱜ ᱜᱮᱭᱟ᱾
ᱟᱪᱪᱷᱟ ᱟᱯᱮ ᱜᱤ ᱨᱚᱦᱚᱭ ᱦᱚᱫ ᱯᱮ ᱫᱤᱭᱮ ᱟᱞᱮ ᱥᱮᱫ ᱯᱮ ᱦᱮᱡ ᱮᱱ ᱜᱤᱯᱮ ᱨᱚᱦᱚᱭ ᱜᱚᱲᱚᱣᱟ ᱞᱮᱭᱟ᱾
ᱦᱚᱭ ᱦᱚᱭ, ᱟᱯᱮ ᱫᱚ ᱚᱠᱟ ᱚᱠᱟ ᱰᱤᱥᱴᱤᱠ ᱯᱟᱲᱟᱜ ᱠᱟᱱᱟ?
ᱟᱫᱚ ᱱᱚᱣᱟ ᱫᱚ ᱵᱟᱞᱟᱝ ᱮᱢᱟᱢ ᱠᱟᱱᱟ ᱱᱚᱸᱰᱮ ᱫᱚ᱾
ᱟᱸᱻ
ᱟᱫᱚ ᱦᱩᱸ ᱟᱫᱚ ᱱᱤᱛ ᱚᱠᱛᱚ ᱠᱷᱟᱹᱞᱤ ᱦᱩᱲᱩ ᱨᱚᱦᱚᱭ᱾ ᱠᱷᱟᱹᱞᱤ ᱦᱩᱲᱩ ᱨᱚᱦᱚᱭ ᱪᱟᱥ-ᱵᱟᱥ ᱱᱚᱣᱟ ᱚᱱᱟ ᱪᱷᱟᱰᱟ ᱠᱟᱛᱮᱫ ᱮᱴᱟᱜ ᱡᱤᱱᱤᱥ ᱞᱟᱹᱭ ᱛᱟᱞᱟᱝ ᱢᱮ᱾
ᱟᱢᱟᱜ ᱤᱭᱟᱹ ᱛᱷᱚᱲᱟ ᱨᱚᱲ ᱨᱚᱲ ᱛᱷᱚᱲᱟ ᱜᱮᱫᱚᱜ ᱠᱟᱱ ᱛᱟᱢᱟ ᱵᱚᱞᱮ᱾
ᱱᱤᱛ ᱦᱟᱹᱵᱤᱡ ᱛᱮ ᱠᱟᱹᱴᱤᱡ ᱠᱷᱚᱱ ᱱᱤᱛ ᱦᱟᱹᱵᱤᱡ ᱛᱮ ᱟᱢ ᱞᱟᱭᱤᱯᱷ ᱨᱮ ᱥᱯᱮᱥᱟᱞ ᱢᱩᱢᱮᱱᱴ ᱱᱚᱝᱠᱟ ᱱᱟᱜ ᱡᱟᱦᱟᱸ ᱱᱟᱜ ᱢᱮᱱᱟᱜ-ᱟ?
ᱦᱮᱞᱳ, ᱦᱮᱞᱳ,